ᱦᱮᱞᱳ
ᱦᱮᱸᱻ ᱡᱚᱦᱟᱨ ᱜᱮ
ᱦᱮᱸᱻ ᱡᱚᱦᱟᱨ ᱜᱮ
ᱚᱸᱻ ᱟᱨ ᱨᱚᱲ ᱵᱤᱱ ᱟᱸᱡᱚᱢ ᱧᱟᱢᱮᱫ ᱛᱟᱹᱞᱤᱧᱟ
ᱦᱮᱸ ᱦᱮᱸ ᱟᱸᱡᱚᱢ ᱧᱟᱢᱮᱫ ᱟᱞᱤᱧ ᱟᱹᱵᱤᱱ
ᱦᱮᱸ ᱟᱹᱵᱤᱱᱟᱜ ᱟᱹᱵᱤᱱᱟᱜ ᱨᱚᱲ ᱦᱚᱸ ᱟᱹᱰᱤ ᱨᱤᱞᱟᱹᱢᱟᱞᱟ ᱥᱟᱦᱤᱡ ᱜᱮᱞᱤᱧ ᱟᱸᱡᱚᱢ ᱧᱟᱢ ᱫᱟ
ᱟᱪᱪᱷᱟ
ᱚᱦᱚᱸ ᱛᱟᱦᱚᱞᱮ ᱞᱟᱹᱭ ᱫᱟᱞᱤᱧ
ᱞᱟᱹᱭᱵᱤᱱ
ᱡᱚᱢ ᱡᱚᱢ ᱵᱟᱲᱟ ᱠᱟᱜᱼᱟ ᱵᱤᱱ ᱥᱮ ᱟᱹᱣᱨᱤ
ᱦᱮᱸ ᱡᱚᱢ ᱵᱟᱲᱟᱣ ᱠᱟᱜ ᱟᱞᱤᱧ
ᱚᱸ ᱦᱳᱭ ᱦᱳᱭ ᱟᱨ ᱦᱳᱭ ᱟᱹᱞᱤᱧ ᱦᱚᱸ ᱚᱱᱠᱟ ᱮᱱᱟᱱ ᱨᱮᱜᱮ ᱡᱚᱢ ᱵᱟᱲᱟ ᱦᱩᱭ ᱟᱠᱟᱱᱟ ᱟᱫᱚ ᱡᱚᱢ ᱵᱟᱲᱟ ᱠᱟᱛᱮᱫ ᱜᱮ ᱡᱤᱨᱟᱹᱣ ᱵᱟᱲᱟ ᱠᱟᱛᱮᱫ ᱜᱮ ᱱᱤᱛᱚᱜ ᱫᱚ ᱱᱚᱜᱼᱚᱭ ᱫᱩᱲᱩᱵ ᱵᱟᱲᱟ ᱦᱩᱭ ᱠᱟᱱᱟ
ᱚᱻ
ᱟᱫᱚ ᱚᱱᱠᱟ ᱯᱷᱟᱸᱠ ᱥᱮᱫ ᱛᱩᱫ ᱵᱟᱲᱟ ᱦᱩᱭ ᱠᱚᱜᱼᱟ ᱟᱫᱚ ᱚᱱᱠᱟ ᱫᱟᱜ ᱡᱟᱹᱲᱤ ᱟᱞᱮ ᱠᱟᱱᱟᱭ ᱛᱚ
ᱦᱚᱸᱻ
ᱟᱫᱚ ᱚᱱᱟᱛᱮ ᱛᱩᱫ ᱵᱟᱝ ᱜᱟᱱᱚᱜ ᱠᱟᱱᱟ ᱟᱫᱚ ᱚᱲᱟᱜ ᱠᱚᱨᱮ ᱜᱮ ᱱᱤᱛᱚᱜ ᱫᱚ
ᱚᱸᱻ ᱾
ᱟᱹᱵᱤᱱ ᱥᱮᱫ ᱫᱚ ᱚᱱᱛᱮ ᱫᱟᱜ ᱫᱟᱭ ᱥᱮ ᱵᱟᱝ ᱛᱟᱦᱚᱞᱮ
ᱱᱚᱛᱮ ᱫᱚ ᱱᱤᱛᱚᱜ ᱫᱚ ᱵᱟᱭ ᱫᱟᱜᱮᱟ ᱵᱚᱱᱫᱚ ᱠᱟᱜᱟᱭ ᱾
ᱚᱸᱻ᱾
ᱮᱱᱟᱝ ᱜᱮ ᱫᱟᱜ ᱵᱟᱲᱟᱭᱮᱫ ᱛᱟᱦᱮᱸᱜᱼᱟ ᱾
ᱦᱳᱭ ᱦᱳᱭ ᱟᱫᱚ ᱞᱤᱧ ᱞᱟᱹᱭᱫᱟ ᱱᱟᱜᱠᱷᱟᱱ ᱟᱹᱵᱤᱱ ᱥᱮᱫ ᱫᱚ ᱵᱤᱨ ᱠᱚᱫᱚ ᱢᱮᱱᱟᱜ ᱟᱠᱟᱫᱼᱟ ᱥᱮ
ᱦᱮᱸ ᱢᱮᱱᱟᱜ ᱟᱠᱟᱜᱼᱟ ᱾
ᱚᱸᱻ᱾ ᱛᱟᱦᱚᱞᱮ ᱚᱱᱠᱟ ᱱᱮᱛᱟᱨ ᱢᱟ ᱳᱫ ᱯᱩᱴᱠᱟᱹ ᱫᱤᱱ ᱛᱟᱦᱚᱞᱮ ᱧᱟᱢ ᱵᱟᱲᱟᱜ ᱠᱟᱱᱟ ᱠᱚ ᱥᱮ ᱵᱟᱝ
ᱯᱩᱴᱠᱟᱹ ᱠᱚᱫᱚ ᱚᱰᱳᱠ ᱵᱟᱲᱟ ᱞᱮᱱ ᱛᱟᱦᱮᱸᱫ ᱠᱚ ᱟᱫᱚ ᱠᱤᱪᱷᱩ ᱠᱤᱪᱷᱩ ᱚᱱᱠᱟ ᱠᱚᱢ ᱧᱚᱜ ᱠᱚ ᱚᱰᱩᱠ ᱞᱮᱱᱟ ᱟᱨ ᱠᱤᱪᱷᱩ ᱠᱤᱪᱷᱩ ᱦᱚᱲ ᱜᱮᱠᱚ ᱡᱚᱢ ᱧᱟᱢ ᱟᱠᱟᱫ ᱠᱚᱣᱟ ᱟᱨ ᱱᱤᱛᱚᱜ ᱫᱚ ᱦᱟᱯᱮ ᱵᱟᱝᱠᱚ ᱳᱰᱳᱠᱚᱜ ᱠᱟᱱᱟ ᱛᱚ ᱱᱤᱛᱚᱜ ᱢᱟ ᱾ ᱯᱚᱨᱮ ᱧᱚᱜ ᱛᱮ ᱦᱚᱳᱭᱛᱳ ᱠᱚ ᱚᱰᱳᱠᱚᱜᱼᱟ ᱩᱱᱠᱩ ᱪᱤᱞᱤ ᱯᱩᱴᱠᱟᱹ ᱠᱚᱠᱚ ᱞᱟᱹᱭ ᱠᱚᱫᱟ ᱯᱩᱴᱠᱟᱹ ᱢᱟ ᱵᱟᱨ ᱨᱚᱠᱚᱢ ᱫᱚᱠᱚ
ᱦᱳᱭ ᱦᱳᱭ ᱦᱳᱭ ᱟᱹᱞᱤᱧ ᱢᱟ ᱾ ᱞᱟᱹᱭ ᱠᱚᱣᱟ ᱠᱚ ᱵᱟᱨ ᱨᱚᱠᱚᱢ ᱟᱞᱚᱢ ᱟᱹᱞᱤᱧ ᱫᱚ ᱢᱤᱫ ᱨᱚᱠᱚᱢ ᱜᱮᱞᱤᱧ ᱟᱸᱡᱚᱢ ᱠᱟᱫ ᱠᱚᱣᱟ ᱡᱟᱦᱟᱸ ᱫᱚ
ᱦᱩᱸ
ᱟᱫᱚ ᱛᱟᱦᱚᱞᱮ ᱡᱚᱢ ᱵᱤᱰᱟᱹᱣ ᱟᱠᱟᱫ ᱠᱚᱣᱟᱵᱤᱱ ᱥᱮ ᱵᱟᱝ ᱱᱤᱭᱟᱹᱵᱟᱨ ᱫᱚ
ᱱᱤᱭᱟᱹ ᱵᱟᱨ ᱫᱚ ᱡᱚᱢ ᱜᱮ ᱵᱟᱞᱤᱧ ᱧᱟᱢ ᱟᱠᱟᱫ ᱠᱚᱣᱟ ᱱᱤᱭᱟᱹ ᱵᱟᱨ ᱦᱚᱸ ᱵᱟᱝ ᱞᱟᱦᱟ ᱵᱟᱨ ᱦᱚᱸ ᱵᱟᱝ᱾
ᱢᱟᱱᱮ ᱟᱹᱰᱤ ᱥᱮᱫᱟᱭ ᱨᱮᱞᱤᱧ ᱡᱚᱢ ᱞᱮᱫ ᱠᱚᱣᱟ
ᱚ ᱟᱪᱷᱟ ᱟᱪᱷᱟ ᱟᱨ ᱚᱱᱠᱟ ᱳᱫ ᱠᱚ
ᱟᱨ ᱳᱫ ᱫᱚ ᱢᱚᱪᱤ ᱪᱷᱟᱛᱟ ᱩᱫᱽ ᱞᱤᱧ ᱡᱚᱢ ᱠᱟᱜᱼᱟ ᱾
ᱦᱮᱸ᱾
ᱵᱟᱞᱤ ᱳᱫ ᱾
ᱟᱪᱷᱟ ᱾
ᱚᱱᱟ ᱠᱚ
ᱦᱮᱸ ᱱᱟᱯᱟᱭ ᱜᱮ ᱟᱨ ᱚᱱᱟ ᱢᱩᱪᱤ ᱠᱟᱴᱟ ᱳᱫ ᱠᱚ ᱱᱟᱜ ᱠᱷᱟᱱ ᱞᱟᱫ ᱠᱟᱛᱮᱫ ᱢᱟ ᱟᱹᱰᱤ ᱪᱮᱦᱨᱟ ᱥᱮᱵᱮᱞ ᱫᱚ
ᱦᱮᱸ ᱻ ᱾
ᱞᱟᱫ ᱵᱤᱱ ᱡᱚᱢ ᱵᱟᱲᱟ ᱟᱠᱟᱫᱼᱟ ᱢᱩᱪᱤ ᱠᱟᱴᱟ ᱳᱫ
ᱦᱮᱸ ᱞᱟᱫ ᱫᱩᱞᱤᱧ ᱡᱚᱢ ᱟᱠᱟᱜ-ᱟ ᱟᱨ ᱱᱚᱝᱠᱟ ᱵᱷᱟᱡᱟ ᱾ ᱠᱚᱢ ᱢᱚᱥᱞᱟ ᱠᱚ ᱮᱢ ᱠᱟᱛᱮ
ᱟᱪᱷᱟ ᱟᱪᱷᱟ ᱪᱷᱟ ᱱᱟᱯᱟᱭ ᱜᱮ ᱛᱟᱦᱚᱞᱮ ᱟᱨ ᱚᱱᱠᱟ ᱡᱟᱦᱟᱸ ᱫᱚ ᱩᱫ ᱯᱩᱴᱠᱟᱹ ᱜᱮᱵᱚᱱ ᱞᱮᱴᱚ ᱥᱮ ᱥᱚᱲᱮ ᱥᱮ ᱯᱤᱴᱷᱟᱹ ᱚᱱᱟ ᱠᱚᱵᱤᱧ ᱡᱚᱢ ᱵᱟᱲᱟ ᱟᱠᱟᱜᱼᱟ ᱥᱮ ᱵᱟᱝ ᱛᱟᱦᱚᱞᱮ
ᱚᱸ ᱦᱮᱸ ᱡᱚᱢ ᱵᱟᱲᱟ ᱠᱟᱜᱼᱟ ᱞᱤᱧ ᱟ ᱯᱩᱴᱠᱟᱹ ᱞᱮᱴᱚ ᱫᱚ ᱡᱚᱢ ᱞᱮᱫᱜᱼᱟ ᱞᱤᱧ ᱟᱰᱤ ᱫᱤᱱ ᱨᱮᱜᱮ ᱟᱨ ᱱᱚᱝᱠᱟ ᱥᱚᱲᱮ ᱠᱚᱫᱚ ᱡᱚᱢ ᱠᱟᱜᱼᱟ ᱞᱞᱤᱧ ᱪᱟᱞᱟᱣᱮᱱ ᱥᱮᱨᱢᱟ ᱱᱚᱝᱠᱟ ᱜᱟᱞᱟᱭ ᱥᱳᱲᱮ ᱟᱨ ᱱᱤᱭᱟᱹ ᱫᱷᱟᱣ ᱢᱟ ᱟᱹᱣᱨᱤ ᱜᱮ ᱚᱱᱠᱟ ᱵᱟᱝᱠᱚ ᱚᱰᱳᱠ ᱠᱟᱱᱟ ᱾ ᱟᱨ ᱪᱮᱫ ᱪᱮᱫ ᱦᱚᱸ ᱟᱫᱚ ᱵᱟᱹᱞᱤᱧ ᱡᱚᱢ ᱟᱠᱟᱜᱼᱟ ᱾
ᱚᱸ ᱟᱪᱷᱟ ᱾
ᱱᱤᱭᱟᱹ ᱥᱮᱨᱢᱟ ᱫᱚ ᱟᱹᱣᱨᱤᱭᱟ
ᱡᱚᱢ ᱢᱟ ᱡᱷᱚᱛᱚ ᱜᱮ ᱵᱤᱰᱟᱹᱣ ᱞᱟᱜᱟᱜ-ᱟ ᱥᱮ ᱡᱚᱢ ᱠᱟᱛᱮᱜ ᱢᱟ ᱧᱮᱞ ᱫᱚᱨᱠᱟᱨ ᱜᱮ
ᱦᱮᱸ
ᱛᱟᱦᱚᱞᱮ ᱞᱟᱹᱭ ᱫᱟᱞᱤᱧ ᱟᱵᱤᱱ ᱥᱮᱫ ᱢᱟ ᱚᱱᱠᱟ ᱵᱤᱨ ᱠᱚ ᱢᱮᱱᱟᱜ ᱟᱠᱟᱫᱟ ᱛᱟᱦᱚᱞᱮ ᱚᱱᱠᱟ ᱵᱤᱨ ᱠᱚᱨᱮ ᱫᱚ ᱡᱤᱵᱽ ᱡᱤᱵᱞᱩ ᱠᱚᱫᱚ ᱪᱤᱞᱤ ᱠᱚ ᱢᱮᱱᱟᱜ ᱟᱠᱟᱫ ᱠᱚᱣᱟ?
ᱚᱸ ᱢᱮᱱᱟᱜ ᱟᱠᱟᱫ ᱠᱚᱣᱟ ᱦᱟᱹᱛᱤ ᱟᱨ ᱦᱩᱭᱩᱜ ᱠᱟᱱᱟ ᱠᱚ
ᱯᱳᱭᱞᱳ ᱨᱮᱜᱮ ᱟᱹᱰᱤ ᱢᱟᱨᱟᱝ ᱡᱤᱱᱤᱥ ᱵᱤᱱ ᱦᱮᱸ
ᱦᱟᱹᱛᱤ, ᱠᱩᱞᱟᱹᱭ, ᱛᱳᱭᱳ, ᱦᱟᱰᱜᱟᱨ
ᱟᱪᱪᱷᱟ ᱟᱪᱪᱷᱟ ᱟᱪᱪᱷᱟ ᱟᱪᱪᱷᱟ ᱚ ᱚ ᱟᱨ ᱡᱟᱦᱟᱸ ᱫᱚᱵᱚᱱ ᱢᱮᱛᱟᱜ ᱠᱟᱱᱟ ᱩᱱᱠᱩ ᱢᱟᱨᱟᱜ ᱛᱟᱨᱯᱚᱨᱮ ᱵᱤᱨ ᱥᱩᱠᱨᱤ
ᱢᱟᱨᱟᱜ ᱠᱚᱫᱚ ᱵᱟᱹᱱᱩᱜ ᱟᱠᱟᱫ ᱠᱚᱣᱟ ᱟᱨ ᱵᱤᱨ ᱥᱩᱠᱨᱤ ᱠᱚᱫᱚ ᱢᱮᱱᱟᱜ ᱟᱠᱟᱫ ᱠᱚᱣᱟ ᱛᱟᱣ ᱠᱤᱱᱛᱩ ᱟᱞᱮᱭᱟᱜ ᱚᱱᱟ ᱵᱤᱨ ᱠᱚᱨᱮᱫᱚ ᱵᱟᱝ ᱮᱴᱟᱜ ᱵᱤᱨ ᱥᱮ ᱱᱚᱝᱠᱟ
ᱟᱨ ᱢᱟᱨᱟᱜ ᱠᱚᱫᱚ ᱟᱞᱮᱥᱮᱱ ᱫᱚ ᱵᱟᱝ
ᱟᱹᱞᱤᱧ ᱥᱮᱫ ᱢᱟᱞᱤᱧ ᱟᱹᱞᱤᱧ ᱢᱟᱞᱤᱧ ᱟᱸᱡᱚᱢ ᱠᱟᱜᱼᱟ ᱟᱹᱵᱤᱱ ᱥᱮᱫ ᱢᱟ ᱡᱟᱹᱥᱛᱤ ᱜᱮ ᱵᱤᱨ ᱥᱩᱠᱨᱤ ᱫᱚ ᱢᱮᱱᱟᱜ ᱟᱠᱟᱫ ᱠᱚᱣᱟ
ᱦᱩᱸ ᱟᱞᱮ ᱫᱚ ᱠᱚᱪᱟ ᱧᱚᱜ ᱜᱮᱭᱟᱞᱮ
ᱦᱳᱭ ᱦᱳᱭ ᱟᱨ ᱯᱳᱭᱞᱳ ᱨᱮᱜᱮ ᱵᱤᱱ ᱞᱟᱹᱭ ᱠᱮᱫᱟ ᱦᱟᱹᱛᱤ ᱦᱟᱹᱛᱤ ᱢᱟ ᱟᱵᱤᱱ ᱥᱮᱫ ᱫᱚ ᱡᱟᱹᱥᱛᱤ ᱜᱮ ᱢᱮᱱᱟᱜ ᱟᱠᱟᱫ ᱠᱚᱣᱟ ᱚᱱᱛᱮ ᱟᱹᱵᱤᱱ ᱥᱮᱫ ᱠᱷᱚᱱ ᱜᱮ ᱟᱞᱮ ᱥᱮᱫ ᱠᱚ ᱦᱤᱡᱩᱜ ᱜᱮᱭᱟ ᱾
ᱦᱚᱸ ᱟᱞᱮ ᱚᱱᱛᱮ ᱢᱟ ᱵᱟᱨᱚ ᱢᱟᱥ ᱜᱮᱛᱚ ᱦᱟᱹᱛᱤ ᱠᱚ ᱛᱟᱦᱮᱱ ᱜᱮᱭᱟ
ᱦᱮᱸ ᱤᱱᱠᱟᱹ ᱜᱮ ᱟᱸᱡᱚᱢ ᱵᱟᱰᱟ ᱟᱠᱟ ᱟᱞᱤᱧ
ᱛᱟᱦᱚᱞᱮ ᱱᱩᱱᱟᱹᱜ ᱦᱟᱹᱛᱤ ᱠᱚᱫᱚ ᱚᱠᱟ ᱠᱚᱛᱮ ᱠᱚ ᱪᱟᱞᱟᱜ ᱠᱟᱱᱟ ᱟᱞᱮ ᱚᱱᱛᱮ ᱨᱮ ᱢᱤᱫ ᱥᱚ ᱪᱮᱛᱟᱱ ᱨᱮ ᱢᱤᱱᱤᱢᱟᱢ ᱦᱟᱹᱛᱤ ᱠᱚ ᱛᱟᱦᱮᱱᱟ ᱢᱤᱫ ᱥᱚ ᱠᱩᱲᱤ
ᱢᱤᱫ ᱥᱚ ᱟᱴ ᱱᱚᱵᱵᱳᱭ ᱚᱱᱜᱟ ᱛᱟᱦᱚᱞᱮ ᱟᱨ ᱵᱟᱹᱠᱤ ᱦᱟᱹᱛᱤ
ᱚ ᱩᱱᱠᱩ ᱵᱤᱨ ᱦᱟᱛᱤ ᱵᱤᱨ ᱦᱟᱛᱤ ᱛᱚ
ᱦᱮᱸ ᱵᱤᱨ ᱜᱟᱛᱤ ᱜᱮ
ᱚ ᱟᱪᱪᱷᱟ ᱟᱪᱪᱷᱟ ᱛᱟᱦᱚᱞᱮ ᱚᱱᱠᱟ ᱥᱩᱨ ᱠᱷᱚᱱ ᱵᱤᱱ ᱧᱮᱞ ᱵᱟᱲᱟ ᱟᱠᱟᱫ ᱠᱚᱣᱟ ᱡᱟᱦᱟᱸ ᱛᱤᱥ
ᱦᱮᱸ ᱧᱮᱞ ᱟᱠᱟᱫ ᱠᱚᱣᱟᱞᱤᱧ ᱥᱚᱵᱫᱤᱱ ᱠᱚ ᱛᱟᱦᱮᱱ ᱠᱟᱱᱟ ᱚᱱᱛᱮ ᱨᱮ
ᱚ ᱟᱪᱪᱷᱟ ᱟᱫᱚ ᱵᱤᱱ ᱦᱮᱣᱟ ᱟᱠᱟᱱᱟ
ᱦᱮᱸ
ᱞᱟᱹᱭᱮᱫᱟᱞᱤᱧ ᱦᱮᱣᱟ ᱠᱟᱱᱟᱵᱤᱱ ᱛᱟᱦᱚᱞᱮ ᱧᱮᱞ ᱧᱮᱞ ᱛᱮ
ᱦᱮᱸ ᱦᱮᱸ
ᱚᱻ ᱵᱟᱹᱵᱤᱱ ᱵᱚᱛᱚᱨᱟ ᱠᱚᱜᱮᱭᱟ
ᱵᱚᱛᱚᱨ ᱠᱤ ᱵᱟᱝ ᱵᱩᱡᱷᱟᱹᱜᱼᱟ ᱵᱚᱛᱚᱨ ᱫᱚ ᱵᱩᱡᱷᱟᱹᱜ ᱜᱮᱭᱟ ᱟᱨ ᱦᱚᱲ ᱠᱚᱦᱚᱸ ᱟᱹᱰᱤ ᱜᱟᱱ ᱠᱚ ᱜᱚᱡ ᱵᱟᱲᱟ ᱦᱚᱪᱚ ᱠᱟᱱᱟ
ᱚ ᱟᱪᱪᱷᱟ ᱟᱪᱪᱷᱟ
ᱤᱱᱟᱹᱛᱮ
ᱟᱨ ᱟᱵᱚ ᱢᱟ ᱩᱱᱠᱩ ᱢᱟ ᱵᱟᱵᱚᱱ ᱩᱲᱽᱜᱟᱹᱣ ᱞᱮᱠᱚ ᱠᱷᱟᱱ ᱵᱟᱵᱚᱱ ᱨᱟᱹᱜᱤ ᱦᱚᱪᱚ ᱞᱮᱠᱷᱟᱱ ᱟᱵᱚ ᱦᱚᱸ ᱵᱟᱠᱚ ᱪᱤᱠᱟᱹ ᱵᱚᱱᱟ ᱛᱚ
ᱦᱮᱸ ᱟᱨ ᱱᱮᱛᱟᱨ ᱦᱚᱲ ᱢᱟ ᱧᱮᱧᱮᱞ ᱠᱚ ᱪᱟᱞᱟᱜᱼᱟ ᱪᱟᱯᱟᱫ ᱠᱚᱣᱟ ᱠᱚ ᱵᱟᱹᱴᱩᱞ ᱠᱚᱣᱟ ᱠᱚ
ᱦᱳᱭ ᱪᱩᱯᱤ ᱠᱚᱠᱚ ᱚᱨ ᱛᱟᱠᱚᱣᱟ
ᱟᱨ ᱥᱩᱨ ᱨᱮ ᱪᱟᱞᱟᱣ ᱛᱮ ᱥᱮᱸᱜᱮᱞ ᱠᱚᱠᱚ ᱫᱷᱚᱨᱟᱣ ᱟᱠᱚᱣᱟ
ᱦᱳᱭ ᱟᱫᱚ ᱚᱱᱟ ᱫᱚ ᱟᱵᱚ ᱦᱚᱲ ᱜᱮᱵᱚᱱ ᱵᱟᱹᱲᱤᱡᱮᱫ ᱠᱚᱣᱟ
ᱦᱮᱸ ᱚᱱᱟᱛᱮ ᱚᱱᱠᱟ
ᱦᱮᱸ ᱟᱵᱚ ᱪᱮᱛᱟᱱ ᱨᱮᱠᱚ ᱟᱠᱨᱚᱢᱚᱱ ᱫᱟ
ᱵᱟᱠᱷᱟᱱ ᱫᱚᱞᱤᱧ ᱟᱸᱡᱚᱢ ᱟᱠᱟᱫ ᱠᱚᱣᱟ ᱩᱱᱠᱩ ᱢᱟᱢᱟ ᱴᱷᱟᱟᱹᱠᱩᱨ ᱫᱚ ᱡᱟᱦᱟᱸ ᱛᱤᱥ ᱵᱟᱵᱤᱱ ᱪᱤᱠᱟᱹ ᱞᱮᱠᱚ ᱠᱷᱟᱱ ᱟᱠᱚ ᱦᱚᱸ ᱵᱟᱠᱚ ᱪᱤᱠᱟᱹᱣᱟᱱᱤᱡᱼᱟ ᱾
ᱦᱮᱸ ᱦᱮᱸ
ᱟᱫᱚ ᱚᱱᱠᱟ ᱨᱟᱹᱜᱤ ᱦᱚᱪᱚ ᱞᱮᱠ ᱠᱷᱟᱱ ᱵᱟᱠᱚ ᱵᱩᱡᱟ ᱥᱮ
ᱦᱩᱸ
ᱟᱨ ᱵᱟᱝ ᱨᱮᱦᱚᱸ ᱟᱞᱮ ᱚᱱᱟ ᱥᱟᱭᱤᱰ ᱛᱮᱫᱚ ᱢᱟᱱᱮ ᱪᱟᱞᱟᱜ ᱜᱮᱭᱟ ᱠᱚ ᱥᱟᱸᱜᱮ ᱜᱮ ᱚᱱᱠᱟ ᱰᱷᱮᱨ ᱜᱮ
ᱠᱤᱱᱛᱩ ᱟᱞᱮ ᱤᱱᱟᱹ ᱠᱚᱭᱮᱠᱴᱟ ᱚᱲᱟᱜ ᱢᱮᱱᱟᱜᱼᱟ ᱚᱱᱠᱟ ᱛᱮᱫᱚ ᱵᱟᱝᱠᱚ ᱪᱟᱞᱟᱜ ᱜᱮ ᱛᱟᱦᱮᱸᱫ ᱟᱨ ᱵᱟᱝᱠᱚ ᱵᱚᱞᱚᱱ ᱜᱮ ᱛᱟᱦᱮᱸᱫ᱾ ᱛᱚ ᱟᱛᱳ ᱨᱮᱱ ᱦᱚᱲ ᱦᱚᱸ ᱵᱟᱠᱚ ᱵᱷᱟᱹᱜᱤᱭᱟ ᱩᱱᱠᱩ ᱦᱚᱸ ᱤᱱᱠᱟᱹ ᱢᱟᱱᱮ ᱩᱱᱠᱩ ᱥᱟᱞᱟᱜ ᱵᱟᱠᱚ ᱞᱟᱜᱟᱣ ᱞᱮᱱᱠᱷᱟᱱ ᱵᱟᱝᱠᱚ ᱛᱟᱦᱮᱸ ᱫᱟᱲᱮᱭᱟᱜ ᱜᱮᱭᱟ ᱪᱮᱫ ᱪᱚ ᱛᱮ ᱤᱱᱟᱹᱛᱮ ᱢᱤᱫ ᱫᱷᱟᱣ ᱯᱳᱭᱞᱳ ᱞᱟᱜᱟ ᱠᱮᱫ ᱠᱚᱣᱟ ᱠᱚ ᱯᱩᱨᱟᱹ ᱚᱲᱟᱜ ᱯᱩᱨᱟᱹ ᱠᱚ ᱞᱟᱜᱟᱣ ᱟᱹᱜᱩ ᱠᱟᱣᱞᱮ ᱛᱟᱦᱮᱸᱫ᱾ ᱟᱨᱠᱤ ᱟᱫᱚ ᱤᱱᱟᱹᱛᱮ ᱢᱤᱫ ᱥᱟᱶ ᱛᱮ ᱯᱮᱭᱟ ᱦᱟᱹᱛᱤ ᱦᱮᱡ ᱠᱟᱛᱮ ᱫᱩᱣᱟᱹᱨ ᱨᱮᱠᱚ ᱛᱤᱸᱜᱩ ᱞᱮᱱ ᱛᱟᱦᱮᱸᱫ ᱟᱨ ᱵᱟᱦᱨᱮ ᱠᱚᱨᱮ ᱜᱮ ᱡᱟᱹᱯᱤᱫ ᱵᱟᱲᱟ ᱞᱮᱜᱟᱭ ᱢᱤᱫᱴᱟᱝ ᱚᱱᱠᱟ ᱟᱨᱠᱤ ᱩᱱᱤ ᱫᱚ ᱵᱟᱭ ᱧᱮᱞ ᱟᱠᱟᱫ ᱠᱚ ᱛᱟᱦᱮᱸᱫ
ᱩᱱᱤ ᱦᱚᱸ ᱵᱟᱠᱚ ᱧᱮᱞ ᱠᱟᱫᱮᱭᱟ ᱵᱟᱝᱠᱷᱟᱱ ᱫᱚᱠᱚ ᱜᱚᱡ ᱠᱮᱭᱟ ᱤᱱᱟᱹ ᱫᱤᱱ ᱜᱮ ᱟᱨ ᱚᱲᱟᱜ ᱠᱚᱠᱚ ᱨᱟᱹᱯᱩᱫ ᱠᱮᱫ ᱛᱮ ᱟᱫᱚ ᱠᱚ ᱨᱩᱣᱟᱹᱲ ᱮᱱᱟ
ᱦᱮᱸ
ᱤᱱᱠᱟᱹ ᱟᱨ ᱦᱳᱲᱳ ᱠᱚ ᱪᱟᱣᱞᱮ ᱠᱚᱠᱚ ᱡᱚᱢ ᱠᱮᱜᱼᱟ ᱡᱟᱜᱮ
ᱚᱱᱟ ᱚᱲᱟᱜ ᱨᱮᱱᱟᱜ
ᱦᱮᱸ ᱚᱲᱟᱜ ᱨᱮᱱᱟᱜ ᱠᱚ ᱟᱨ ᱵᱟᱝ ᱨᱮᱦᱚᱸ ᱚᱲᱟᱜ ᱵᱷᱤᱛᱤᱨ ᱨᱮ ᱡᱩᱫᱤᱭ ᱛᱟᱦᱮᱱ ᱜᱮᱭᱟ ᱩᱱᱠᱩ ᱢᱟ ᱵᱟᱥ ᱠᱚ ᱠᱚ ᱧᱟᱢ ᱜᱮᱭᱟ ᱥᱮ ᱡᱮ ᱚᱠᱟ ᱥᱟᱭᱤᱰ ᱨᱮ ᱦᱩᱲᱩ ᱢᱮᱱᱟᱜ ᱠᱟᱜᱼᱟ ᱛᱚ ᱚᱱᱟ ᱫᱷᱟᱨᱮ ᱴᱷᱤᱠ ᱢᱟᱱᱮ ᱨᱟᱹᱯᱩ ᱫᱟᱠᱚ
ᱚ ᱟᱪᱪᱷᱟ ᱟᱪᱪᱷᱟ ᱟᱪᱪᱷᱟ
ᱚᱝᱠᱟ
ᱚ ᱟᱨ ᱟᱹᱞᱤᱧ ᱥᱮᱫ ᱫᱚ ᱱᱟᱠᱷᱟᱱ ᱚᱱᱠᱟ ᱦᱟᱹᱛᱤ ᱠᱚᱫᱚ ᱢᱮᱱᱟᱜ ᱟᱠᱟᱫ ᱠᱚᱜᱮᱭᱟ ᱚᱱᱠᱟ ᱢᱟᱡᱷᱮ ᱢᱟᱡᱷᱮ ᱠᱚ ᱦᱤᱡᱩᱜ ᱜᱮᱭᱟ ᱟᱨ ᱵᱤᱨ ᱠᱚᱨᱮ ᱦᱚᱸ ᱚᱱᱠᱟ ᱡᱤᱵᱽ ᱡᱤᱭᱟᱹᱞᱤ ᱠᱚᱦᱚᱸ ᱢᱮᱱᱟᱜ ᱟᱠᱟᱜ ᱠᱚᱣᱟ ᱡᱟᱦᱟᱸ ᱠᱚᱵᱤᱱ ᱞᱟᱹᱭ ᱠᱮᱫ ᱠᱚᱣᱟ ᱦᱟᱰᱜᱟᱨ ᱥᱮ ᱛᱳᱭᱳ ᱥᱮ ᱨᱩᱸᱰᱟᱹ ᱟᱨᱚ ᱚᱝᱠᱟ ᱠᱩᱞᱟᱹᱭ ᱠᱚ ᱟᱹᱰᱤ ᱟᱭᱢᱟ ᱜᱮ ᱢᱮᱱᱟᱜ ᱠᱟᱜ ᱠᱚᱣᱟ ᱟᱨ ᱩᱱᱠᱩ ᱦᱟᱹᱛᱤ ᱱᱟᱜᱠᱷᱟᱱ ᱟᱞᱤᱧ ᱥᱮᱫ ᱫᱚ ᱠᱷᱩᱵ ᱡᱟᱹᱥᱛᱤ ᱫᱚ ᱵᱟᱠᱚ ᱦᱤᱡᱩᱜᱼᱟ ᱚᱱᱠᱟ ᱢᱟᱡᱮ ᱢᱚᱫᱽᱫᱷᱮ ᱦᱤᱨᱤ ᱤᱫᱤᱭᱟᱞᱮ ᱜᱮᱭᱟ ᱟᱨ ᱚᱱᱠᱟ ᱠᱚ ᱦᱮᱡ ᱵᱟᱲᱟ ᱟᱠᱟᱱ ᱨᱮᱦᱚᱸ ᱟᱹᱞᱤᱧ ᱥᱮᱫ ᱫᱚ ᱚᱱᱠᱟ ᱵᱤᱨ ᱠᱚᱨᱮ ᱜᱮᱠᱚ ᱛᱟᱦᱮᱸ ᱵᱟᱲᱟ ᱟᱠᱟᱱᱟ ᱟᱛᱳ ᱠᱚᱨᱮᱫ ᱫᱚ ᱵᱟᱠᱚ ᱵᱚᱞᱚ ᱵᱟᱲᱟ ᱟᱠᱟᱱᱟ᱾
ᱚᱻ ᱟᱛᱳ ᱠᱚᱨᱮ ᱠᱷᱚᱱ ᱞᱟᱜᱟ ᱠᱚ ᱵᱟᱝ ᱠᱚ ᱪᱟᱞᱟᱜ ᱜᱮᱭᱟ ᱠᱚᱲᱟ ᱜᱤᱫᱽᱨᱟᱹ ᱠᱚ ᱱᱚᱝᱠᱟ ᱡᱟᱦᱟᱸ ᱩᱰᱩᱠ
ᱦᱮᱸ ᱦᱮᱸ ᱪᱟᱞᱟᱣ ᱵᱟᱲᱟ ᱫᱚᱠᱚ ᱪᱟᱞᱟᱣ ᱟᱠᱟᱱ ᱜᱮᱭᱟ ᱟᱫᱚ ᱩᱱᱟᱜᱴᱟ ᱦᱚᱸ ᱵᱟᱠᱚ ᱪᱟᱞᱟᱜᱼᱟ ᱠᱷᱩᱵ ᱠᱚᱢ ᱠᱚ ᱪᱟᱞᱟᱜᱼᱟ᱾
ᱚᱻ
ᱟᱫᱚ ᱡᱩᱫᱤ ᱠᱚ ᱤᱫᱤ ᱠᱚᱣᱟ ᱚᱱᱠᱟ ᱛᱟᱦᱚᱞᱮ ᱠᱚ ᱪᱟᱞᱟᱜ, ᱵᱟᱠᱷᱟᱱ ᱟᱠᱚ ᱱᱤᱡᱮ ᱛᱮᱫᱚ ᱵᱟᱠᱚ ᱪᱟᱞᱟᱜᱼᱟ᱾
ᱚᱻ ᱢᱟᱱᱮ ᱟᱞᱮ ᱥᱮᱱ ᱢᱟ ᱦᱟᱹᱛᱤ ᱠᱚ ᱦᱮᱡ ᱞᱮᱱᱠᱷᱟᱱ ᱜᱮ ᱟᱛᱳ ᱨᱮᱱ ᱦᱚᱲ ᱦᱚᱸ ᱵᱟᱝᱠᱚ ᱡᱟᱹᱯᱤᱫ ᱫᱟᱲᱮᱭᱟᱜᱼᱟ ᱥᱮ ᱪᱮᱫ ᱡᱮ ᱠᱚ ᱧᱮᱧᱮᱞ ᱢᱤᱝ ᱥᱟᱨᱟ ᱫᱤᱱ ᱢᱟᱱᱮ ᱡᱟᱦᱟᱸ ᱠᱚ ᱞᱟᱹᱭᱟ ᱡᱟᱛᱨᱟ ᱯᱟᱛᱟ ᱨᱮᱦᱚᱸ ᱱᱚᱝᱠᱟ ᱵᱟᱝᱠᱚ ᱦᱚᱲᱚᱜ ᱜᱮᱭᱟ, ᱡᱟᱸᱦᱟ ᱞᱮᱠᱟ ᱧᱮᱧᱮᱞ ᱠᱚᱠᱚ ᱪᱟᱞᱟᱜ ᱫᱚ ᱛᱟᱨᱯᱚᱨᱮ ᱦᱟᱹᱛᱤ ᱞᱠᱟ ᱠᱚᱠᱚ ᱪᱟᱞᱟᱜᱼᱟ ᱧᱮᱧᱮᱞ ᱠᱚ, ᱚᱱᱠᱟ ᱯᱩᱨᱟᱹ ᱵᱟᱹᱦᱩ ᱠᱩᱲᱤ ᱴᱷᱮᱱ ᱠᱷᱚᱱ ᱦᱟᱲᱟᱢ ᱵᱩᱲᱰᱦᱤ ᱴᱷᱮᱱ ᱠᱷᱚᱱ ᱜᱤᱫᱽᱨᱟᱹ ᱯᱤᱫᱽᱨᱟᱹ ᱡᱷᱚᱛᱚ᱾
ᱚ ᱟᱪᱪᱷᱟ ᱟᱪᱪᱷᱟ ᱢᱟᱱᱮ ᱡᱷᱚᱛᱚ ᱦᱚᱲ ᱠᱚ ᱧᱮᱞ ᱠᱚ ᱪᱟᱞᱟᱣ ᱟᱠᱚ?
ᱦᱮᱸ ᱡᱷᱚᱛᱚ ᱦᱚᱲ ᱧᱮᱧᱮᱞ ᱠᱚ ᱪᱟᱞᱟᱜᱼᱟ, ᱧᱮᱧᱮᱞ ᱢᱟᱠᱚ ᱪᱟᱞᱟᱜ ᱜᱮᱭᱟ ᱛᱟᱨ ᱯᱞᱟᱥ ᱩᱱᱠᱩ ᱢᱟᱱᱮ ᱥᱟᱱᱛᱤ ᱛᱮᱜᱮ ᱵᱟᱝᱠᱚ ᱛᱟᱦᱮᱸᱟᱸ ᱦᱚᱪᱚ ᱟᱠᱚᱣᱟ᱾ ᱪᱟᱯᱟᱫ ᱠᱚᱣᱟ ᱠᱚ, ᱵᱟᱴᱩᱞ ᱠᱚᱣᱟ ᱠᱚ, ᱚᱠᱟᱨᱮ ᱪᱩᱯᱤ ᱨᱮᱠᱚ ᱜᱚᱦᱚᱲᱚᱜᱼᱟ, ᱤᱝᱠᱟ. ᱟᱨᱠᱤ᱾
ᱟᱪᱪᱷᱟ ᱟᱪᱪᱷᱟ ᱚᱱᱟ ᱠᱚᱫᱚ ᱵᱟᱹᱲᱤᱡ ᱦᱩᱭᱩᱜ ᱠᱟᱱᱟ ᱥᱮ?
ᱦᱮᱸ ᱛᱚ ᱡᱟᱦᱟᱸᱭ ᱜᱮᱢ ᱨᱟᱹᱜᱤᱜ ᱜᱮᱭᱟ ᱱᱚᱝᱠᱟ ᱡᱩᱫᱤ ᱵᱤᱨᱚᱠᱛᱚ ᱢᱮᱭᱟᱭ
ᱦᱳᱭ ᱦᱳᱭ ᱦᱳᱭ ᱱᱤᱡᱮ ᱦᱚᱸ ᱨᱟᱜᱤ ᱜᱮ ᱵᱩᱡᱷᱟᱹᱜᱼᱟ᱾
ᱦᱮᱸ
ᱚᱱᱟ ᱠᱷᱟᱹᱛᱤᱨ ᱜᱮ ᱚᱱᱠᱟ ᱟᱹᱱᱤᱡ ᱠᱟᱱᱟ ᱠᱚ,
ᱦᱩᱸ
ᱱᱟᱯᱟᱭ ᱜᱮ ᱛᱟᱦᱚᱞᱮ, ᱛᱟᱦᱞᱮ ᱞᱟᱹᱭ ᱫᱟᱞᱤᱧ ᱟᱨ ᱚᱱᱠᱟ ᱟᱹᱵᱤᱱ ᱥᱮᱫ ᱫᱚ ᱚᱱᱠᱟ ᱵᱤᱨ ᱠᱚᱨᱮᱫ ᱫᱚ ᱡᱚᱢ ᱡᱚ ᱯᱷᱚᱞ ᱠᱚᱫᱚ ᱪᱮᱫ ᱠᱚ ᱧᱟᱢᱚᱜ ᱛᱮ?
ᱵᱤᱨ ᱨᱮ ᱡᱚ ᱯᱷᱚᱞ ᱫᱚ ᱧᱟᱢᱚᱜᱼᱟ ᱛᱟᱨᱚᱵ ᱵᱤᱞᱤ, ᱢᱮᱞ ᱞᱮᱡ ᱵᱤᱞᱤ, ᱵᱟᱫᱟᱢ
ᱟᱪᱪᱷᱟ ᱟᱪᱪᱷᱟ᱾ ᱛᱟᱦᱞᱮ ᱡᱷᱚᱛᱚ ᱜᱮ ᱦᱮᱸ ᱡᱷᱚᱛᱚᱜ ᱜᱮ ᱢᱮᱱᱟᱜ ᱟᱠᱟᱫᱟ ᱟᱵᱤᱱ ᱥᱮᱫ ᱫᱚ᱾ ᱦᱳᱭ ᱦᱳᱭ ᱛᱤᱨᱤᱞ ᱵᱤᱲᱤ ᱡᱟᱦᱟᱸ ᱫᱚ ᱚᱱᱮ ᱠᱚ ᱢᱮᱛᱟᱜ ᱠᱟᱱᱟ, ᱪᱟᱞᱩᱵ ᱠᱳᱫ ᱠᱳᱫ
ᱡᱟᱦᱟᱸ ᱫᱚ ᱥᱚ ᱵᱤᱞᱤ ᱠᱚ ᱢᱮᱛᱟᱜ ᱠᱟᱱᱟ᱾
ᱦᱟᱛᱟᱣ
ᱟᱸᱡᱚᱢ ᱠᱟᱜᱼᱟ ᱵᱤᱱ ᱦᱮᱸᱥᱮ ᱥᱚᱜ ᱛᱤᱨᱤᱞ ᱫᱚ ᱵᱟᱝ ᱟᱨᱤᱧ ᱞᱟᱹᱭᱫᱟ ᱟᱹᱵᱤᱱ ᱢᱟᱛᱚᱵᱤᱱ ᱞᱟᱹᱭ ᱠᱮᱜᱼᱟ ᱛᱮᱨᱤᱞ ᱛᱟᱯᱨᱮ ᱥᱚ ᱵᱟᱫᱟᱢ
ᱦᱮᱸ
ᱟᱨ ᱪᱮᱫ ᱠᱚᱵᱤᱱ ᱞᱟᱹᱭ ᱠᱮᱫᱼᱟ?
ᱟᱸᱻ ᱛᱟᱨᱚᱵ ᱵᱤᱞᱤ,
ᱟᱪᱪᱷᱟ ᱟᱪᱪᱷᱟ ᱛᱟᱨᱚᱵ ᱵᱤᱞᱤ ᱟᱨ
ᱦᱮᱸ ᱟᱨ ᱢᱮᱞᱞᱮᱡ,
ᱢᱮᱞᱞᱮᱜ ᱟᱪᱪᱷᱟ ᱪᱷᱟ
ᱟᱨ ᱠᱩᱲᱤᱜ ᱨᱟᱢᱟ ᱠᱚ,
ᱦᱳᱭ ᱦᱳᱭ ᱚᱱᱟ ᱠᱚᱫᱚ ᱦᱳᱭ ᱚᱱᱟ ᱠᱚᱫᱚ ᱢᱮᱱᱟᱜ ᱟᱠᱟᱫ ᱜᱮᱭᱟ ᱟᱨ ᱚᱱᱮ ᱡᱟᱦᱟᱸ ᱞᱤᱧ ᱞᱟᱹᱭᱫᱟ ᱠᱳᱛ, ᱚᱱᱟ ᱥᱚ ᱵᱤᱞᱤ ᱡᱟᱦᱟᱸ ᱵᱚᱱ ᱞᱟᱹᱭᱟ᱾
ᱦᱚᱸ ᱚᱱᱟ ᱦᱚᱸ ᱢᱮᱱᱟᱜ ᱟᱠᱟᱫ ᱠᱳᱛ ᱦᱚᱸ ᱟᱨ ᱰᱟᱹᱣᱠᱟᱹ ᱠᱚᱠᱚ ᱞᱟᱹᱭ ᱫᱚ ᱚᱱᱟ ᱠᱚᱦᱚᱸ
ᱟᱪᱪᱷᱟ ᱟᱪᱪᱷᱟ ᱦᱳᱭ᱾ ᱟᱫᱚ ᱟᱹᱞᱤᱧ ᱥᱮᱫ ᱫᱚ ᱦᱟᱜ ᱱᱚᱝᱠᱟ ᱧᱮᱞ ᱞᱮᱠᱷᱟᱱ ᱫᱚ ᱚᱱᱮ ᱡᱟᱦᱟᱸ ᱵᱤᱱ ᱞᱟᱹᱭ ᱠᱮᱫᱟ ᱛᱟᱨᱚᱵ ᱵᱤᱞᱤ᱾
ᱦᱮᱸ
ᱚᱱᱟ ᱦᱚᱸ ᱚᱱᱟ ᱫᱚ ᱱᱟᱜ ᱠᱷᱟᱱ ᱛᱮᱦᱮᱧ ᱯᱚᱡᱡᱚᱱᱛᱚ ᱧᱮᱞ ᱦᱚᱸ ᱵᱟᱹᱞᱤᱧ ᱧᱮᱞ ᱠᱟᱜᱼᱟ, ᱟᱨ ᱡᱚᱢ ᱦᱚᱸ ᱵᱟᱹᱞᱤᱧ ᱡᱚᱢ ᱠᱟᱜᱼᱟ᱾
ᱦᱚᱸ ᱟᱨ ᱱᱤᱥᱪᱚᱭ ᱛᱟᱦᱚᱞᱮ ᱵᱟᱲᱟᱭ ᱦᱚᱸ ᱵᱟᱹᱵᱤᱱ ᱵᱟᱲᱟᱭᱟ ᱚᱠᱟᱞᱮᱠᱼᱼ
ᱵᱟᱝ ᱵᱟᱝ ᱵᱟᱝ ᱵᱟᱝ ᱵᱟᱝ ᱚᱱᱟ ᱦᱚᱸ ᱵᱟᱹᱞᱤᱧ ᱵᱟᱲᱟᱭ
ᱢᱟᱱᱮ ᱚᱱᱛᱮᱱᱟᱜ ᱵᱤᱨ ᱠᱚᱨᱮ ᱫᱚ ᱵᱟᱹᱱᱩᱜ ᱟᱠᱟᱫᱟ ᱥᱮ ᱪᱮᱫ
ᱟᱫᱚ ᱟᱹᱞᱤᱧ ᱢᱟ ᱵᱤᱨ ᱠᱚᱨᱮ ᱫᱚ ᱵᱟᱹᱞᱤᱧ ᱫᱟᱬᱟᱱ ᱜᱮᱭᱟ ᱟᱫᱚ ᱩᱱᱟᱹᱜ ᱦᱚᱸ ᱧᱮᱞ ᱵᱟᱹᱞᱤᱧ ᱧᱮᱞ ᱟᱠᱟᱫᱼᱟ ᱟᱫᱚ ᱚᱱᱟ ᱛᱟᱨᱚᱵ ᱵᱤᱞᱤ ᱫᱚ ᱪᱮᱫ ᱞᱮᱠᱟ ᱡᱚ ᱛᱟᱦᱮᱸᱱᱟ ᱫᱟᱨᱮ ᱠᱚᱫᱚ ᱛᱤᱱ ᱢᱟᱨᱟᱝ ᱢᱟᱨᱟᱝ
ᱫᱟᱨᱮ ᱠᱚᱫᱚ ᱤᱱᱠᱟᱹ ᱦᱟᱨᱟᱜ ᱜᱮᱭᱟ ᱤᱱᱠᱟᱹ ᱢᱟᱱᱮ ᱫᱟᱨᱮ ᱡᱟᱹᱵᱤ ᱫᱟᱨᱮ ᱠᱚ ᱞᱮᱠᱟ
ᱟᱪᱪᱷᱟ ᱟᱪᱪᱷᱟ
ᱟᱨ ᱡᱚ ᱠᱚᱫᱚ ᱵᱟᱹᱨᱩ ᱞᱮᱠᱟ ᱴᱟᱭᱤᱯ ᱢᱟᱱᱮ ᱚᱱᱟ ᱠᱷᱚᱱ ᱫᱚ ᱠᱟᱹᱴᱤᱡ ᱜᱮᱭᱟ ᱟᱨᱠᱤ ᱠᱤᱪᱷᱩ ᱠᱤᱪᱷᱩ ᱛᱚᱨᱚᱵ ᱵᱮᱞᱮ ᱫᱚ ᱥᱮᱬᱟ ᱜᱮᱭᱟ ᱠᱤᱪᱷᱩ ᱠᱤᱪᱷᱩ ᱫᱚ ᱦᱩᱰᱤᱧ ᱜᱮᱭᱟ ᱦᱮᱸᱫᱮ ᱜᱮ ᱵᱤᱞᱤᱜᱼᱟ
ᱚ ᱟᱡ
ᱢᱟᱱᱮ ᱟᱨᱟᱜ ᱟᱨᱟᱜ
ᱦᱳᱭ ᱦᱳᱭ ᱛᱟᱦᱚᱞᱮ ᱚᱱᱟ ᱠᱚᱵᱤᱱ ᱡᱚᱢ ᱵᱟᱲᱟ ᱟᱠᱟᱜᱼᱟ ᱡᱚᱛᱚ ᱜᱮ ᱡᱚᱛᱚ ᱯᱷᱚᱞ ᱜᱮ
ᱦᱮᱸ ᱡᱚᱢ ᱟᱠᱟᱫ ᱜᱮᱭᱟᱞᱤᱧ ᱡᱷᱚᱛᱚ ᱯᱷᱚᱞ ᱜᱮ ᱠᱚᱢ ᱵᱮᱥᱤ
ᱚ ᱦᱳᱭ ᱡᱚᱢ ᱢᱟᱛᱚ ᱡᱚᱛᱚ ᱜᱮ ᱦᱳᱭ ᱟᱹᱞᱤᱧ ᱦᱚᱞᱤᱧ ᱡᱚᱢ ᱵᱟᱲᱟ ᱟᱠᱟᱫ ᱜᱮᱭᱟ ᱛᱚ ᱚᱱᱮ ᱡᱟᱦᱟᱸ ᱛᱟᱨᱚᱵ ᱵᱤᱱ ᱞᱟᱹᱭ ᱠᱮᱫᱟ ᱚᱱᱟ ᱫᱚ ᱱᱟᱜ ᱠᱷᱟᱱ ᱵᱟᱞᱤᱧ ᱡᱚᱢ ᱵᱟᱲᱟ ᱟᱠᱟᱜᱼᱟ